ᱦᱮᱞᱳ
ᱦᱳᱭ ᱟᱸᱡᱚᱢᱚᱜ ᱠᱟᱱᱟ ᱤᱧᱟᱹᱜ ᱨᱚᱲ?
ᱦᱳᱭ ᱟᱸᱡᱚᱢᱚᱜ ᱠᱟᱱ ᱜᱮᱭᱟ, ᱛᱚ ᱟᱹᱞᱤᱧᱟᱜ ᱨᱚᱲ ᱵᱮᱱ ᱟᱸᱡᱚᱢ ᱧᱟᱢᱮᱜᱼᱟ?
ᱦᱳᱭ ᱟᱸᱡᱚᱢᱚᱜ ᱠᱟᱱᱟ ᱾
ᱦᱳᱭ ᱟᱵᱤᱱᱟᱜ ᱵᱮᱠᱜᱨᱟᱣᱩᱱᱰ ᱨᱮ ᱠᱟᱹᱴᱤᱡ ᱱᱚᱣᱮᱥ ᱟᱸᱡᱚᱢᱚᱜ ᱠᱟᱱᱟ ᱠᱟᱹᱴᱤᱡ ᱞᱳᱠᱮᱥᱚᱱ ᱛᱷᱚᱲᱟ ᱵᱚᱫᱚᱞ ᱵᱮᱱ ᱾
ᱟᱪᱪᱷᱟ ᱟᱪᱪᱷᱟ, ᱴᱷᱤᱠ ᱜᱮᱭᱟ ᱾
ᱮᱱᱦᱚᱸ ᱪᱮᱫ ᱠᱚᱵᱮᱱ ᱪᱤᱠᱟᱹᱭᱮᱫᱼᱟ?
ᱟᱨ ᱪᱮᱫ ᱦᱚᱸ ᱵᱟᱝ ᱚᱲᱟᱜ ᱠᱚᱨᱮ ᱜᱮ ᱱᱚᱜᱼᱚᱭ ᱱᱚᱛᱮ ᱨᱮ ᱢᱟᱱᱮ ᱠᱷᱮᱛ ᱠᱚᱥᱱᱟᱜ ᱦᱩᱭ ᱵᱟᱲᱟ ᱦᱩᱭ ᱟᱠᱟᱱ ᱛᱮ ᱫᱟᱜ ᱠᱚ ᱪᱟᱵᱟ ᱟᱠᱟᱱ ᱛᱮ ᱾ ᱚᱲᱟᱜ ᱠᱚᱨᱮ ᱜᱮ ᱾
ᱮᱠᱟᱞ ᱾ ᱦᱳᱭ ᱦᱳᱭ ᱟᱫᱚ ᱮᱸᱰᱮᱠᱷᱟᱱ ᱫᱟᱜ ᱡᱟᱹᱲᱤ ᱠᱚᱫᱚ
ᱦᱳᱭ ᱫᱟᱜ ᱡᱟᱹᱲᱤ ᱦᱚᱸ ᱦᱚᱞᱟ ᱢᱟᱫᱷᱮᱨ ᱵᱟᱨ ᱫᱤᱱ ᱯᱮ ᱫᱤᱱ ᱠᱷᱚᱡ ᱫᱚ ᱵᱟᱭ ᱫᱟᱜ ᱟᱠᱟᱫᱟ ᱦᱟᱸᱜ ᱾ ᱞᱟᱦᱟ ᱛᱮᱭ ᱫᱟᱜ ᱵᱟᱲᱟ ᱠᱮᱫᱟ ᱱᱤᱛᱚᱜ ᱫᱚ ᱵᱟᱭ ᱫᱟᱜ ᱟᱠᱟᱫᱟ᱾
ᱦᱳᱭ ᱾ ᱛᱟᱦᱚᱞᱮ ᱠᱷᱟᱱ ᱫᱚ
ᱟᱯᱮ ᱥᱮᱫ ᱫᱚ?
ᱟᱞᱮ ᱥᱮᱫ ᱦᱚᱸ ᱫᱟᱜ ᱡᱟᱹᱲᱤ ᱠᱚᱫᱚ ᱵᱟᱭ ᱫᱟᱜ ᱟᱠᱟᱫᱟ ᱡᱟᱹᱥᱛᱤ ᱫᱚ ᱵᱟᱭ ᱫᱟᱜ ᱟᱠᱟᱫᱼᱟ, ᱛᱚ ᱠᱟᱹᱴᱤᱡ ᱠᱟᱹᱴᱤᱡ ᱜᱮᱭ ᱫᱟᱜ ᱞᱮᱜᱼᱟ ᱾ ᱠᱷᱮᱛ ᱠᱚᱨᱮ ᱫᱚ ᱦᱟᱜ ᱚᱱᱠᱟ ᱫᱚ ᱦᱟᱜ ᱫᱟᱜ ᱫᱚ ᱵᱟᱝ ᱞᱟᱜᱟᱣ ᱟᱠᱟᱱᱟ ᱾
ᱟᱪᱪᱷᱟ ᱾
ᱦᱩᱭ ᱥᱮ ᱾
ᱚ ᱟᱪᱪᱷᱟ ᱟᱪᱪᱷᱟ ᱾ ᱢᱟᱱᱮ ᱨᱚᱦᱚ
ᱛᱚᱵᱮ ᱟᱣᱨᱤ ᱟᱞᱮ ᱫᱚᱞᱮ ᱮᱦᱚᱵᱟ ᱟᱞᱮ ᱠᱚᱫᱚ, ᱟᱪᱪᱷᱟ ᱟᱵᱮᱱ ᱛᱚ ᱞᱳᱠᱮᱥᱚᱱ ᱛᱷᱚᱲᱟ ᱵᱚᱫᱚᱞ ᱧᱚᱜᱽ ᱛᱟᱵᱮᱱ, ᱡᱟᱹᱥᱛᱤ ᱵᱮᱠᱜᱨᱟᱣᱩᱱᱰ ᱨᱮᱱᱟᱜ ᱱᱚᱭᱮᱥ ᱟᱸᱡᱚᱢᱚᱜ ᱠᱟᱱ ᱛᱟᱵᱮᱱᱟ᱾
ᱟᱪᱪᱷᱟ᱾
ᱟᱸᱡᱚᱢ ᱧᱟᱢᱮᱜᱼᱟ ᱵᱮᱱ?
ᱦᱚᱭ ᱨᱚᱲ ᱵᱮᱱ ᱱᱤᱛᱚᱜ ᱦᱚᱭ ᱦᱚᱭ ᱱᱤᱛᱚᱝ ᱟᱸᱡᱚᱢᱚᱜ ᱠᱟᱱᱟ ᱾
ᱮᱸᱰᱮᱠᱷᱟᱱ ᱪᱤᱜ ᱠᱚᱯᱮ ᱪᱟᱥ ᱵᱟᱲᱟᱭ ᱛᱮ? ᱦᱩᱲᱩ ᱪᱷᱟᱰᱟ ᱠᱟᱛᱮᱜ ᱡᱮᱢᱚᱱ ᱦᱩᱲᱩ ᱮ ᱪᱟᱥ ᱚ ᱪᱟᱥ ᱨᱟᱠᱟᱵ ᱵᱟᱲᱟ ᱠᱟᱛᱮᱜ ᱟᱨ ᱪᱤᱜ ᱠᱚᱯᱮ ᱚᱱᱠᱟ ᱯᱮ ᱨᱚᱦᱚᱭ ᱵᱟᱲᱟᱭᱟ?
ᱟᱞᱮ ᱫᱚ ᱡᱚᱛᱚ ᱞᱮᱠᱟᱱᱟᱜ ᱜᱮ ᱱᱚᱝᱠᱟ ᱪᱟᱥ ᱫᱚ ᱡᱚᱛᱚ ᱜᱮᱞᱮ ᱪᱟᱥᱟ ᱾ ᱦᱩᱲᱩ ᱨᱟᱠᱟᱵ ᱪᱟᱵᱟ ᱠᱟᱛᱮᱱ ᱫᱚᱻ ᱛᱩᱲᱤ ᱜᱩᱦᱩᱢ ᱚᱱᱟ ᱠᱚᱞᱮ ᱪᱟᱥᱟ ᱟᱨᱚ ᱥᱟᱶᱛᱮ ᱥᱟᱹᱵᱽᱡᱤ ᱦᱚᱸ ᱡᱚᱛᱚ ᱞᱮᱠᱟ ᱱᱟᱜ ᱜᱤ᱾ ᱩᱸ ᱯᱷᱩᱴ ᱡᱷᱤᱸᱜᱟᱹ ᱦᱚᱛᱚᱜ ᱠᱟᱨᱞᱟ ᱢᱟᱱᱮ ᱡᱚᱛᱚ ᱞᱮᱠᱟ ᱱᱟᱜ ᱜᱮᱞᱮ ᱪᱟᱥ ᱛᱟᱦᱮᱸᱱᱟ᱾
ᱦᱚᱭ ᱦᱚᱭ ᱮᱸᱰᱮᱠᱷᱟᱱ ᱫᱚ ᱮᱫ ᱚ ᱛᱤᱞᱢᱤᱧ ᱪᱟᱥ ᱞᱤᱧ ᱢᱮᱱᱮᱜᱼᱟ, ᱚᱱᱟ ᱛᱤᱞᱢᱤᱧ ᱠᱚ ᱪᱟᱥ ᱵᱟᱲᱟᱭ ᱛᱟᱦᱮᱱᱟ ᱟᱯᱮ ᱥᱮᱫ?
ᱚ ᱛᱤᱞᱢᱤᱧ ᱫᱚ ᱱᱚᱝᱠᱟ ᱢᱟᱱᱮ ᱡᱚᱛᱚ ᱦᱚᱲ ᱞᱮᱠᱟ ᱫᱚ ᱵᱟᱝ ᱠᱚ ᱪᱟᱥ ᱜᱮᱭᱟ ᱦᱟᱸᱜ᱾ ᱟᱹᱰᱤ ᱟᱹᱰᱤ ᱦᱚᱲ ᱠᱚ ᱪᱟᱥᱟ ᱟᱹᱰᱤ ᱠᱚᱢ ᱦᱚᱲ ᱜᱤ᱾
ᱟ ᱦᱳᱭ ᱦᱳᱭ ᱟᱨᱚ ᱟᱨ ᱢᱤᱫ ᱨᱚᱠᱚᱢ ᱪᱟᱥ ᱚᱱᱟ ᱫᱚ ᱟᱹᱰᱤ ᱠᱚᱢ ᱜᱤᱞᱤᱧ ᱧᱮᱞᱮᱜᱼᱟ ᱟᱞᱮ ᱥᱮᱱ ᱫᱚ ᱟ ᱵᱟᱹᱜᱤ ᱞᱮᱠᱟ ᱠᱚ ᱵᱟᱹᱜᱤ ᱟᱠᱟᱜᱼᱟ᱾
ᱵᱩᱡᱷᱟᱹᱣ ᱫᱟᱵᱮᱱ ᱥᱮ ᱚᱱᱟ ᱮᱸᱜ ᱱᱚᱣᱟ ᱵᱟᱡᱽᱲᱟ ᱥᱮ ᱟᱨ ᱟᱨ ᱞᱤᱧ ᱢᱮᱱᱟ ᱟᱺ ᱟᱺᱠᱷ ᱠᱩ ᱵᱟᱡᱽᱲᱟ ᱠᱩ ᱚᱱᱟ ᱠᱩ?
ᱦᱚᱭ ᱚᱱᱟ ᱠᱚᱦᱚᱸ ᱱᱚᱛᱮ ᱫᱚ ᱦᱟᱸᱜ ᱵᱟᱝ ᱪᱟᱥ ᱦᱩᱭᱩᱜ ᱠᱟᱱᱟ ᱵᱟᱹᱜᱤ ᱭᱟᱠᱟᱱᱟ᱾ ᱥᱟᱹᱵᱽᱡᱤ ᱠᱩᱜᱤ ᱪᱟᱥ ᱦᱩᱭᱩᱜ ᱠᱟᱱᱟ ᱡᱟᱹᱥᱛᱤ ᱫᱚ᱾
ᱦᱳᱭ ᱦᱳᱭ ᱡᱟᱹᱥᱛᱤ ᱠᱟᱭᱛᱮ ᱧᱮᱞᱚᱜᱼᱟ ᱳᱭ ᱡᱟᱦᱟᱸ ᱟᱢ ᱩᱸ ᱩᱢᱻ ᱢᱟᱱᱮ ᱜᱚᱲᱚᱢ ᱦᱟᱲᱟᱢ ᱛᱟᱹᱠᱩ ᱡᱟᱦᱟᱸ ᱠᱚ ᱪᱟᱥ ᱵᱟᱲᱟᱭ ᱛᱟᱦᱮᱸ ᱠᱟᱱᱟ᱾ ᱚᱱᱠᱟᱱ ᱪᱟᱥ ᱫᱚ ᱱᱮᱛᱟᱨ ᱫᱚ ᱦᱟᱸᱜ ᱵᱟᱝ ᱧᱮᱞᱚᱜᱚᱜ ᱠᱟᱱᱟ ᱱᱮᱛᱟᱨ ᱫᱚ ᱟᱹᱵᱩ ᱫᱚ ᱥᱚᱵᱽᱡᱤ ᱥᱮ ᱦᱩᱲᱩ ᱥᱮ ᱜᱳᱦᱳᱢ᱾ ᱚᱱᱮ ᱚᱱᱟ ᱜᱮ ᱡᱟᱹᱥᱛᱤ ᱵᱚᱱ ᱪᱟᱥᱮᱜᱼᱟ ᱮᱱᱠᱷᱟᱱ ᱞᱟᱦᱟ ᱛᱮ ᱤᱧ ᱠᱟᱹᱴᱤᱡ ᱜᱤᱧ ᱛᱟᱦᱮᱸ ᱠᱟᱱᱟ᱾ ᱛᱚᱠᱷᱚᱱ ᱫᱚ ᱜᱚᱲᱚᱢ ᱦᱟᱲᱟᱢ ᱛᱟᱹᱠᱩ ᱪᱟᱥ ᱵᱟᱲᱟᱭᱮᱜ ᱛᱟᱦᱮᱸ ᱱᱟᱠᱩ᱾ ᱚᱱᱟ ᱠᱚ ᱱᱮᱛᱟᱨ ᱵᱟᱝ ᱧᱟᱢᱚᱜᱚᱜ ᱠᱟᱱᱟ ᱢᱟᱱᱮ ᱧᱮᱞ ᱵᱟᱝ ᱧᱟᱢᱚᱜᱚᱜ ᱠᱟᱱᱟ ᱡᱮ ᱚᱱᱟ ᱵᱟᱹᱫᱛᱷ ᱠᱚᱨᱮ ᱠᱚ ᱮᱨᱮᱫ ᱛᱟᱦᱮᱸ ᱠᱟᱱᱟ᱾
ᱦᱚᱭ ᱦᱚᱭ ᱦᱚᱭ᱾
ᱫᱚ ᱵᱟᱹᱭ ᱵᱟᱹᱭ ᱛᱮ ᱟᱹᱵᱩ ᱵᱚᱱ ᱟᱸᱜ ᱤᱫᱤᱭ ᱫᱟ ᱚᱱᱟ ᱠᱚ᱾
ᱦᱚᱭ ᱦᱚᱭ ᱟᱫᱚᱜ ᱠᱟᱱᱟ᱾
ᱦᱚᱭ ᱡᱮᱞᱮᱠᱟ ᱟᱞᱮ ᱱᱚᱛᱮ ᱦᱳᱭ ᱦᱳᱭ ᱠᱚᱫᱮ ᱛᱟᱦᱮᱸ ᱠᱟᱱᱟ ᱵᱟᱡᱽᱲᱟ ᱛᱟᱦᱮᱸ ᱠᱟᱱᱟ᱾
ᱦᱚᱭ᱾
ᱱᱚᱝᱠᱟ ᱜᱮ ᱟᱨᱚ ᱚᱱᱟ ᱢᱤᱥᱨᱤ ᱛᱟᱦᱮᱸ ᱠᱟᱱᱟ᱾ ᱡᱟᱦᱟᱸ ᱫᱟᱹᱞ ᱠᱟᱛᱮᱜ ᱡᱟᱦᱟᱸ ᱢᱤᱥᱨᱤ ᱫᱟᱹᱞ ᱡᱟᱦᱟᱸ ᱵᱚ ᱡᱚᱢᱟ ᱚᱱᱮ ᱚᱱᱟ
ᱵᱟᱝ ᱚᱱᱟ ᱠᱚᱫᱚ ᱱᱚᱛᱮ ᱫᱚ ᱪᱟᱥ ᱦᱩᱭᱩᱜ ᱠᱟᱱ ᱜᱮᱭᱟ᱾
ᱟ ᱠᱷᱟᱹᱥᱟᱹᱨᱤ ᱠᱚ ᱪᱟᱥ ᱵᱟᱲᱟᱭᱟ ᱯᱮ ᱚᱱᱛᱮ?
ᱚ ᱠᱷᱟᱹᱥᱟᱹᱨᱤ ᱫᱚ ᱵᱟᱝ ᱢᱟᱱᱮ ᱫᱟᱹᱞ ᱱᱚᱣᱟ ᱢᱤᱥᱨᱤ ᱫᱟᱹᱞ ᱢᱩᱢ ᱫᱟᱹᱞ ᱱᱚᱣᱟ ᱠᱚᱫᱚ ᱪᱟᱥ ᱵᱟᱲᱟᱭᱮᱜ ᱠᱟᱱ ᱜᱮᱭᱟ ᱞᱮ ᱟᱞᱮ ᱥᱮᱜ ᱫᱚ᱾
ᱟᱪᱪᱷᱟ ᱟᱨ ᱟᱨ ᱢᱤᱫᱴᱮᱡ ᱡᱟᱦᱟᱸ ᱟᱹᱰᱤ ᱠᱚᱢ ᱜᱤ ᱧᱮᱞᱚᱜᱚᱜ ᱠᱟᱱᱟ᱾ ᱮ ᱱᱚᱝᱠᱟ ᱚᱻ ᱥᱟᱦᱟᱨ ᱱᱟᱜᱟᱨ ᱨᱮ ᱡᱩᱫᱤ ᱫᱚᱠᱟᱱ ᱠᱚᱨᱮ ᱡᱩᱫᱤ ᱠᱤᱨᱤᱧ ᱵᱮᱱ ᱪᱟᱞᱟᱜ-ᱟ ᱮᱱᱠᱷᱟᱱ ᱫᱚ ᱛᱚ ᱚᱢ‌ ᱜᱤ ᱜᱮ ᱧᱮᱞᱚᱜᱚᱜ ᱠᱟᱱᱟ ᱟᱨ ᱱᱚᱛᱮ ᱟᱨ ᱜᱚᱱᱚᱝ ᱦᱚᱸ ᱟᱹᱰᱤ ᱡᱟᱹᱥᱛᱤ ᱠᱩ ᱦᱟᱛᱟᱣᱮᱜᱼᱟ ᱚᱱᱟ ᱫᱚ ᱵᱟᱝ ᱫᱚ ᱚ ᱚᱱᱟ ᱛᱟ ᱞᱮ ᱥᱮᱜ ᱵᱟᱝ ᱦᱩᱭᱩᱜ ᱠᱟᱱ ᱪᱟᱞ ᱵᱟᱝ ᱫᱚ ᱪᱤᱜ ᱠᱷᱟᱹᱛᱤᱨ ᱛᱮ! ᱟᱸᱜ ᱦᱚᱲᱮᱫ ᱠᱟᱛᱷᱟ ᱞᱤᱧ ᱞᱟᱹᱭ ᱚᱪᱩᱭ ᱫᱟ᱾
ᱟᱪᱪᱷᱟ ᱦᱚᱲᱮᱜ ᱦᱚᱲᱮᱜ ᱦᱚᱸ ᱱᱚᱛᱮ ᱫᱚ ᱟᱹᱰᱤ ᱡᱟᱹᱥᱛᱤ ᱜᱤ ᱪᱟᱥ ᱵᱟᱲᱟᱭᱮᱜ ᱠᱟᱱ ᱜᱮᱭᱟ ᱞᱮ᱾
ᱦᱳᱭ ᱟᱞᱮ ᱫᱚ ᱱᱚᱛᱮ ᱫᱚ ᱦᱟᱸᱜ ᱦᱚᱲᱮᱜ ᱫᱚ ᱟᱹᱰᱤ ᱡᱟᱹᱥᱛᱤ ᱠᱚᱢ ᱜᱮᱠᱚ ᱪᱟᱥᱟ ᱱᱚᱛᱮ ᱫᱚ ᱮᱠᱫᱚᱢ ᱠᱚᱢ᱾ ᱢᱮᱱ ᱜᱟᱱᱚᱜᱼᱟ ᱵᱟᱝ ᱞᱮᱠᱟᱜ ᱜᱮ᱾
ᱟᱪᱪᱷᱟ᱾ ᱚᱱᱠᱟ ᱞᱮᱠᱟ ᱛᱮᱜᱮ ᱢᱟᱱᱮ ᱵᱟᱡᱟᱨ ᱠᱚᱨᱮ ᱦᱚᱸ ᱡᱟᱹᱥᱛᱤ ᱜᱮ ᱜᱚᱱᱚᱝ ᱡᱟᱹᱥᱛᱤᱜ ᱠᱟᱱᱟ᱾ ᱤᱫᱤᱭᱮᱜ ᱠᱟᱱᱟ ᱥᱮ ᱪᱟᱥᱜᱮ ᱠᱚ ᱵᱟᱹᱜᱤ ᱤᱫᱤᱜ ᱠᱟᱱᱟ ᱦᱳᱭ
ᱦᱳᱭ ᱦᱳᱭ ᱦᱳᱭ ᱚᱱᱟ ᱠᱷᱟᱹᱛᱤᱨ ᱛᱮᱜᱮ ᱵᱟᱡᱟᱨ ᱠᱚᱨᱮ ᱦᱚᱸ ᱜᱚᱱᱚᱝ ᱦᱚᱸ ᱟᱹᱰᱤ ᱵᱟᱹᱲᱛᱤ ᱠᱚᱜ ᱠᱟᱱᱟ᱾ ᱟᱪᱪᱷᱟ ᱟᱯᱮ ᱥᱮᱫ ᱫᱚ ᱵᱩᱨᱩ ᱫᱤᱥᱚᱢ ᱥᱮ ᱫᱚᱨᱭᱟ ᱫᱤᱥᱚᱢ ᱠᱟᱱᱟ?
ᱢᱟᱱᱮ ᱵᱩᱨᱩ ᱦᱚᱸ ᱢᱮᱱᱟᱜ ᱜᱮᱭᱟ ᱟᱨ ᱱᱚᱸᱠᱟᱼᱼ ᱱᱚᱝᱠᱟ ᱵᱩᱨᱩ ᱦᱚᱸ ᱢᱮᱱᱟᱜ ᱜᱮᱭᱟ ᱡᱚᱛᱚ ᱞᱮᱠᱟᱱᱟᱜ ᱜᱮ ᱢᱮᱱᱟᱜ ᱜᱮᱭᱟ᱾
ᱦᱳᱭ ᱦᱳᱭ ᱦᱚᱭ ᱟᱫᱚ ᱮᱱᱠᱷᱟᱱ ᱦᱳᱭ ᱟᱫᱚᱼᱼ ᱚᱱᱮ ᱚᱱᱠᱟ ᱦᱟᱹᱠᱩ ᱠᱚ ᱱᱮᱛᱟᱨ ᱢᱟ ᱫᱟᱜ ᱫᱤᱱ ᱥᱮᱴᱮᱨ ᱜᱚᱜ ᱠᱟᱱᱟ᱾ ᱮᱸᱱᱟᱹ ᱠᱷᱟᱱ ᱫᱚ ᱦᱟᱹᱠᱩ ᱠᱚ ᱪᱮᱫ ᱞᱮᱠᱟᱱ ᱦᱟᱹᱠᱩ ᱠᱚ ᱧᱮᱞ ᱧᱟᱢᱚᱜᱼᱟ ᱫᱟᱜ ᱞᱮᱠᱷᱟᱱᱮ?
ᱟᱹᱰᱤ ᱡᱟᱹᱥᱛᱤ ᱜᱮ ᱢᱮᱱᱟᱜ ᱠᱚᱣᱟ ᱰᱮᱢ ᱨᱮ ᱟᱨ ᱱᱮᱥ ᱫᱚ ᱵᱟᱝ ᱦᱩᱭ ᱟᱠᱟᱱᱟ ᱢᱟᱱᱮ ᱪᱟᱞᱟᱣᱮᱱ ᱵᱚᱪᱷᱚᱨ ᱫᱚ ᱦᱟᱹᱠᱩ ᱦᱚᱞᱮ ᱪᱟᱥ ᱞᱮᱫ ᱠᱚᱣᱟ᱾ ᱟᱹᱰᱤ ᱡᱟᱹᱥᱛᱤ᱾
ᱦᱳᱭ ᱦᱳᱭ ᱟᱫᱚ ᱦᱟᱹᱠᱩ ᱪᱟᱥ ᱫᱚ ᱢᱟᱱᱮᱼᱼ ᱦᱮᱸ ᱯᱩᱠᱷᱨᱤ ᱠᱚᱨᱮ ᱵᱟᱸᱫ ᱯᱩᱠᱷᱨᱤ ᱠᱚᱨᱮ ᱥᱮᱼᱼ ᱱᱚᱝᱠᱟ ᱜᱟᱰᱟ ᱱᱟᱞᱟ ᱠᱚᱨᱮ ᱚᱠᱟ ᱠᱚᱨᱮ ᱡᱟᱹᱥᱛᱤ ᱠᱚ ᱧᱟᱢᱚᱜᱚᱜᱼᱟ ᱪᱟᱥ ᱠᱚᱣᱟ ᱯᱮ ᱚᱠᱟᱨᱮ?
ᱟᱪᱪᱷᱟ ᱦᱳᱭ ᱦᱳᱭ ᱱᱚᱝᱠᱟ ᱰᱮᱢ ᱜᱮ, ᱱᱚᱝᱠᱟ ᱰᱩᱡᱟᱨ ᱠᱚ ᱞᱟᱜᱟᱣ ᱠᱟᱛᱮᱫ ᱟᱲᱮ ᱦᱩᱭ ᱞᱮᱱᱟ᱾ ᱟᱨ ᱚᱸᱰᱮ ᱱᱚᱝᱠᱟ ᱡᱷᱟᱹᱞᱤ ᱟᱹᱜᱩ ᱠᱟᱛᱮᱫ ᱪᱮᱛᱟᱱ ᱥᱮᱫ ᱫᱚ, ᱮᱥᱮᱫ ᱦᱩᱭ ᱞᱮᱱᱟ ᱚᱱᱠᱟ ᱵᱟᱨᱚ ᱟᱨ ᱚᱸᱰᱮᱜᱤ ᱟᱲᱟᱜ ᱦᱩᱭ ᱞᱮᱱᱟ ᱟᱭᱢᱟ ᱰᱷᱮᱨ ᱜᱮᱞᱮ ᱟᱲᱟᱜ ᱞᱮ ᱠᱚᱜᱟ ᱤᱥᱛᱨᱤ ᱱᱩᱠᱩ ᱠᱟᱹᱴᱤᱡ ᱦᱚᱯᱚᱱ ᱟᱫᱚ ᱟᱹᱰᱤ ᱜᱟᱱ ᱜᱮᱠᱚ ᱥᱟᱸᱜᱮ ᱟᱠᱟᱱ ᱛᱟᱦᱮᱱᱟ᱾ ᱩᱱᱠᱩ ᱜᱮ ᱟᱠᱷᱨᱤᱧ ᱦᱩᱭᱩᱜ ᱠᱟᱱ ᱛᱟᱦᱮᱱᱟ᱾
ᱦᱳᱭ ᱦᱳᱭ ᱟ ᱮᱸᱰᱮᱠᱷᱟᱱ ᱦᱟᱹᱠᱩ ᱪᱟᱥ ᱨᱮᱱᱟᱜ ᱠᱟᱛᱷᱟᱢ ᱞᱟᱹᱭ ᱠᱮᱫ ᱫᱚ ᱢᱮᱱᱱᱠᱷᱟᱱ ᱫᱚ ᱡᱟᱹᱥᱛᱤ ᱪᱤᱞᱤ ᱦᱟᱹᱠᱩ ᱠᱚ ᱯᱮ ᱪᱟᱥ ᱵᱟᱲᱟ ᱠᱚᱣᱟ? ᱦᱟᱹᱠᱩ ᱛᱚ ᱟᱹᱰᱤ ᱨᱚᱠᱚᱢ ᱟᱹᱰᱤ ᱞᱮᱠᱟᱱ ᱠᱚ ᱦᱮᱱᱟᱜ ᱠᱚᱣᱟ ᱡᱮᱞᱮᱠᱟᱼᱼ ᱨᱩᱭ ᱠᱚ ᱵᱮᱱ ᱢᱮᱱᱟ ᱥᱮᱼᱼ ᱪᱟᱨᱟ ᱯᱚᱦᱚᱱᱟ ᱥᱮ ᱟᱹᱰᱤ ᱟᱹᱰᱤ ᱨᱚᱠᱚᱢ ᱦᱟᱹᱠᱩ ᱢᱮᱱᱟᱜ ᱠᱚᱣᱟ ᱱᱤᱛᱳᱜ ᱦᱟᱸᱜ ᱚᱱᱠᱟ ᱧᱩᱛᱩᱢᱼᱼ ᱦᱟᱹᱠᱩ ᱨᱮᱱᱟᱜ ᱧᱩᱛᱩᱢ ᱫᱚ ᱟᱹᱞᱤᱧ ᱦᱚᱸ ᱵᱟᱞᱤᱧ ᱫᱤᱥᱟᱹ ᱴᱷᱤᱠᱮᱼᱟ ᱚᱱᱠᱟ᱾ ᱢᱟ ᱞᱟᱹᱭ ᱵᱮᱱ?
ᱛᱟᱦᱮᱱᱟ
ᱦᱳᱭ ᱟᱵᱮᱱᱟᱜ ᱱᱮᱴᱣᱟᱨᱠ ᱠᱟᱹᱴᱤᱡ ᱟᱹᱱᱤᱡ ᱰᱤᱥᱴᱟᱵᱮᱫ ᱛᱟᱵᱮᱱᱟ ᱜᱮ ᱜᱮ ᱨᱚᱲ ᱟᱸᱡᱚᱢᱚᱜ ᱠᱟᱱᱟ ᱟᱹᱞᱤᱧ ᱴᱷᱮᱡ ᱛᱚᱠᱚ ᱢᱟᱱᱮ ᱥᱟᱯᱷᱟ ᱢᱚᱸᱡᱽ ᱵᱟᱝ ᱟᱸᱡᱚᱢᱚᱜ ᱠᱟᱱ ᱛᱟᱵᱮᱱᱟ᱾ ᱟᱪᱪᱷᱟ ᱚᱱᱮ ᱡᱟᱦᱟᱸ ᱠᱚ ᱡᱟᱦᱟᱸ ᱢᱮᱱᱟᱜ ᱠᱚᱣᱟ ᱯᱳᱦᱱᱟ ᱪᱟᱨᱟ ᱯᱚᱦᱱᱟ ᱠᱚ ᱡᱟᱹᱥᱛᱤ ᱠᱟᱛᱮᱫ ᱠᱚ ᱧᱟᱢᱚᱜᱼᱟ ᱪᱟᱥ ᱵᱟᱲᱟ ᱠᱚᱣᱟ ᱯᱮ ᱮᱸᱱᱮᱠᱷᱟᱱ ᱟᱨ ᱢᱤᱫ ᱨᱚᱠᱚᱢ ᱦᱟᱹᱠᱩ ᱦᱮᱱᱟᱜ ᱠᱚᱣᱟ ᱩᱱᱠᱩ ᱫᱚ ᱵᱟᱠᱚ ᱪᱟᱥ ᱠᱚᱣᱟ ᱪᱟᱥ ᱫᱚ ᱩᱱᱠᱩ ᱫᱚ ᱡᱟᱹᱥᱛᱤ ᱠᱟᱭᱛᱮᱠᱚ ᱧᱮᱞᱚᱜᱚᱜᱼᱟ ᱜᱟᱰᱟ ᱱᱟᱞᱟ ᱠᱚᱨᱮ ᱵᱷᱩᱜᱟᱹ ᱠᱟᱛᱮᱫ ᱠᱚᱼᱼ
ᱧᱟᱢᱮᱫ ᱠᱟᱱᱟ
ᱦᱳᱭ ᱟᱸᱡᱚᱢᱮᱫᱼᱟ ᱞᱤᱧ ᱟᱹᱞᱤᱧᱟᱜ ᱵᱮᱱ ᱟᱸᱡᱚᱢ ᱧᱟᱢᱮᱜᱼᱟ?
ᱦᱳᱭ ᱦᱳᱭ ᱟᱸᱡᱚᱢᱚᱜ ᱠᱟᱱᱟ ᱱᱤᱛᱚᱝ
ᱦᱳᱭ ᱟᱫᱚ ᱟᱹᱞᱤᱧᱞᱤᱧ ᱢᱮᱱᱫᱟ ᱱᱚᱜᱚᱭ ᱦᱟᱹᱠᱩ ᱪᱟᱥ ᱨᱮᱱᱟᱜ ᱞᱟᱝᱝ ᱨᱚᱯᱚᱲ ᱠᱟᱱᱟ ᱮᱱᱠᱷᱟᱱ ᱫᱚ ᱟᱨᱼᱼ ᱟᱨ ᱢᱤᱫ ᱨᱚᱠᱚᱢ ᱦᱟᱹᱠᱩ ᱢᱮᱱᱟᱜ ᱠᱚ ᱴᱷᱤᱠ ᱜᱮᱭᱟ ᱞᱮᱧᱡᱮᱨ ᱜᱮᱭᱟ ᱠᱚ ᱟᱫᱚ ᱩᱱᱠᱩ ᱫᱚ ᱜᱟᱰᱟ ᱱᱟᱞᱟ ᱠᱚᱨᱮ ᱠᱚ ᱛᱟᱦᱮᱱᱚᱜ ᱜᱮᱭᱟ᱾ ᱵᱷᱩᱜᱟᱹᱜ ᱠᱟᱛᱮᱫ ᱟᱫᱚᱼᱼ
ᱦᱳᱭ ᱦᱳᱭ ᱦᱳᱭ᱾
ᱧᱩᱛᱩᱢ ᱫᱚ ᱦᱩᱭᱩᱜ ᱠᱟᱱᱟ ᱮᱱᱠᱷᱟᱱ ᱠᱩᱪᱞᱟᱹ ᱦᱟᱠᱚ ᱪᱮᱫ ᱞᱮᱠᱟ ᱧᱮᱞᱚᱜᱼᱟ ᱴᱷᱤᱠᱮᱭᱟ᱾ ᱢᱟᱱᱮ ᱵᱤᱧ ᱞᱮᱠᱟ ᱠᱚ ᱧᱮᱞᱚᱜᱚᱜᱼᱟ ᱦᱮᱸ ᱦᱳᱭ ᱥᱮ᱾ ᱢᱮᱱᱠᱷᱟᱱ ᱱᱩᱜᱼᱩᱸ ᱱᱩᱠᱩ ᱦᱟᱹᱠᱩ ᱥᱮᱫ ᱟᱯᱮ ᱥᱮᱫ ᱠᱚ ᱧᱮᱞ ᱵᱟᱲᱟᱜᱼᱟ ᱥᱮ ᱵᱟᱝ?
ᱦᱳᱭ ᱢᱮᱱᱟᱜ ᱠᱚ ᱜᱮᱭᱟ ᱡᱟᱹᱥᱛᱤ ᱜᱤ, ᱟᱫᱚ ᱩᱱᱠᱩ ᱫᱚ ᱡᱟᱹᱥᱛᱤ ᱫᱚ ᱱᱚᱝᱠᱟ ᱰᱮᱢ ᱠᱚᱨᱮ ᱫᱚ ᱦᱟᱸᱜ ᱵᱟᱝᱞᱤᱧ ᱧᱮᱞ ᱟᱠᱟᱫ ᱠᱚᱣᱟ ᱟᱹᱰᱤ ᱠᱚᱢ ᱧᱚᱜ ᱜᱤ᱾ ᱡᱟᱹᱥᱛᱤ ᱫᱚ ᱱᱚᱝᱠᱟ ᱠᱷᱮᱛ ᱧᱚᱜ ᱠᱚᱨᱮ ᱠᱚ ᱧᱟᱢᱚᱜ ᱠᱟᱱᱟ᱾
ᱦᱳᱭ ᱦᱳᱭ ᱦᱳᱭ, ᱦᱳᱭ ᱛᱚ ᱟᱨ ᱟᱨ ᱢᱤᱫ ᱟᱨ ᱦᱟᱹᱠᱩ ᱫᱚ ᱩᱱᱠᱩ ᱫᱚ ᱵᱟᱝ ᱠᱟᱱᱟ ᱠᱚ ᱱᱟᱦᱟᱸᱜ᱾ ᱩᱱᱠᱩ ᱫᱚ ᱟᱞᱮ ᱫᱚ ᱦᱟᱸᱜ ᱱᱚᱛᱮ ᱫᱚ ᱫᱷᱟᱹᱨᱛᱤ ᱫᱤᱯᱤᱞ ᱠᱚᱞᱮ ᱡᱟᱹᱥᱛᱤ ᱞᱮ ᱢᱮᱛᱟᱦ ᱠᱚᱣᱟ᱾ ᱩᱱᱠᱩ ᱫᱚ ᱦᱚᱨᱚ ᱢᱮᱱᱛᱮ ᱛᱮᱵᱚᱱ ᱧᱩᱛᱩᱢ ᱟᱠᱟᱫ ᱠᱚᱣᱟ᱾ ᱮᱸᱰᱮᱠᱷᱟᱱ ᱫᱚ ᱦᱚᱨᱚ ᱟᱯᱮ ᱥᱮᱫ ᱠᱚ ᱧᱟᱢᱚᱜᱼᱟ ᱥᱮ ᱵᱟᱝᱜᱮ?
ᱦᱳᱭ ᱦᱳᱭ ᱧᱟᱢ ᱜᱮ᱾ ᱦᱚᱞᱟ ᱢᱟᱱᱫᱽᱦᱮᱨ ᱜᱮ ᱢᱤᱫᱴᱮᱱ ᱠᱚ ᱥᱟᱵ ᱟᱹᱜᱩ ᱞᱮᱫᱮ ᱛᱟᱞᱮᱭᱟ, ᱢᱮᱱᱟᱜ ᱠᱚ ᱜᱮᱭᱟ᱾
ᱦᱳᱭ ᱦᱳᱭ ᱟᱫᱚ ᱦᱚᱨᱚ ᱡᱚᱢ ᱨᱮᱱᱟᱜ ᱦᱚᱸ ᱠᱟᱹᱴᱤᱡ ᱛᱚ,
ᱟᱹᱱ-ᱟᱹᱨᱤ ᱛᱚ ᱦᱚᱸ ᱢᱮᱱᱟᱜ ᱟᱠᱟᱫᱼᱟ, ᱡᱚᱢ ᱨᱮᱱᱟᱜ ᱦᱚᱸ ᱡᱩᱫᱤ ᱟᱯᱱᱟᱨᱟᱜ ᱡᱟᱭᱜᱟ ᱨᱮ ᱡᱩᱫᱤ ᱦᱚᱨᱚ ᱵᱤᱱ ᱧᱟᱢ ᱠᱮᱫᱮᱭᱟ ᱮᱸᱰᱮᱠᱷᱟᱱ ᱫᱚ ᱩᱱᱤ ᱫᱚ, ᱥᱤᱸᱫᱩᱨ ᱛᱮ ᱴᱤᱠᱟᱹᱜ ᱠᱟᱛᱮᱜ ᱩᱱᱤ ᱫᱚ ᱥᱮ ᱫᱚᱨᱭᱟ ᱥᱮᱫ ᱠᱚ ᱟᱨ ᱦᱚᱸ ᱠᱚ ᱟᱲᱟᱜ ᱚᱴᱚ ᱠᱟᱭᱟ ᱥᱮ ᱜᱟᱰᱟᱼᱢᱩᱰᱩ ᱨᱮᱠᱚ ᱟᱲᱟᱜ ᱚᱴᱚ ᱠᱟᱭᱟ ᱩᱱᱤ ᱫᱚ᱾ ᱢᱟᱱᱮ ᱩᱱᱠᱩ ᱫᱚ ᱵᱟᱠᱚ ᱡᱚᱢ ᱠᱚᱣᱟ, ᱦᱚᱜ ᱚᱱᱟ ᱦᱚᱯᱮ ᱢᱟᱱᱮ ᱟᱹᱨᱤ ᱞᱮᱠᱟᱛᱮ ᱥᱟᱱᱛᱟᱲ ᱥᱚᱢᱟᱡᱟᱜ ᱟᱹᱨᱤ ᱞᱮᱠᱟᱛᱮ ᱚᱝᱠᱟ ᱠᱚ ᱠᱟᱹᱢᱤ ᱵᱟᱲᱟᱭ ᱜᱮᱭᱟ ᱟᱯᱮ ᱥᱮᱱ?
ᱟᱪᱪᱷᱟ ᱚᱱᱠᱟ ᱠᱟᱹᱢᱤ ᱫᱚ ᱵᱟᱝᱞᱤᱧ ᱧᱮᱞ ᱠᱟᱫᱟ ᱦᱟᱸᱜ ᱱᱤᱛ ᱫᱚ᱾ ᱢᱟᱱᱮ ᱥᱟᱵ ᱟᱹᱜᱩ ᱞᱮᱠᱚ ᱠᱷᱟᱡ ᱠᱚ ᱱᱚᱝᱠᱟ ᱰᱮᱢ ᱠᱷᱚᱡ ᱫᱚ, ᱤᱭᱟᱹᱠᱚ ᱜᱮᱭᱟ ᱠᱚ ᱜᱚᱡᱽ ᱠᱚ ᱜᱤᱭᱟ ᱠᱚ᱾
ᱦᱳᱭ ᱦᱳᱭ ᱟᱨ ᱰᱮᱢ ᱢᱟ ᱟᱯᱱᱟᱨᱟᱜ ᱡᱟᱭᱜᱟ ᱢᱟ ᱦᱟᱸᱜ ᱵᱟᱝ ᱠᱟᱱᱟ, ᱦᱳᱭ ᱥᱮ ᱟᱫᱚ ᱱᱚᱛᱮ ᱫᱚ ᱡᱮᱞᱮᱠᱟ ᱦᱩᱭᱩᱜ ᱠᱟᱱᱟ? ᱟᱯᱱᱟᱨᱟᱜ ᱮᱨᱤᱭᱟ ᱨᱮ ᱡᱩᱫᱤ ᱥᱮ ᱠᱷᱮᱛ ᱨᱮ ᱥᱮ ᱵᱟᱹᱫᱽ ᱨᱮ ᱡᱩᱫᱤ ᱵᱮᱱ ᱧᱟᱢ ᱠᱮᱫᱮᱭᱟ, ᱮᱸᱰᱮᱠᱷᱟᱱ ᱫᱚ ᱚᱸᱰᱮ ᱥᱟᱵ ᱟᱹᱜᱩ ᱠᱟᱛᱮᱜ ᱚᱲᱟᱜ ᱨᱮ ᱥᱟᱵ ᱟᱹᱜᱩ ᱠᱟᱛᱮᱜ ᱥᱤᱸᱫᱩᱨ ᱛᱮ ᱴᱤᱠᱟᱹᱜ ᱠᱟᱛᱮ, ᱛᱮ ᱟᱫᱚ ᱩᱱᱤ ᱫᱚᱠᱚ ᱟᱲᱟᱜ ᱠᱟᱭᱟ᱾ ᱟᱫᱚ ᱩᱱᱤ ᱫᱚ ᱵᱟᱠᱚ ᱡᱚᱢᱮᱭᱟ ᱟᱞᱮ ᱥᱮᱱ ᱫᱚ᱾
ᱟᱪᱪᱷᱟ ᱟᱪᱪᱷᱟ᱾
ᱦᱳᱭ ᱥᱮ ᱟᱫᱚ
ᱛᱚᱵᱮ ᱟᱯᱮ ᱥᱮᱫ ᱫᱚ ᱰᱮᱢ ᱢᱮᱱᱟᱜᱼᱟ, ᱥᱮ ᱱᱚᱝᱠᱟ ᱜᱟᱰᱟ, ᱱᱟᱞᱟ ᱢᱮᱱᱟᱜᱼᱟ?
ᱟᱞᱮ ᱥᱮᱫ ᱫᱚ ᱵᱟᱱᱟᱨ ᱜᱮ ᱢᱮᱱᱟᱜ ᱟᱠᱟᱫᱼᱟ, ᱵᱤᱨ ᱵᱩᱨᱩ ᱫᱚ ᱵᱟᱹᱱᱩᱜ ᱟᱠᱟᱫᱼᱟ, ᱮᱱᱠᱷᱟᱱ ᱜᱟᱰᱟ, ᱱᱟᱞᱟ ᱦᱚᱸ ᱢᱮᱱᱟᱜ ᱟᱠᱟᱜᱼᱟ ᱟᱨ ᱰᱮᱢ ᱫᱟᱜ ᱦᱚᱸ ᱢᱮᱱᱟᱜ ᱟᱨ ᱰᱮᱢ ᱦᱚᱸ ᱢᱮᱱᱟᱜ ᱟᱠᱟᱫᱼᱟ ᱢᱟᱨᱟᱝ ᱰᱮᱢ, ᱟᱨ ᱵᱤᱨ ᱵᱩᱨᱩ ᱠᱟᱛᱷᱟ ᱡᱩᱫᱤ ᱵᱮᱱ ᱞᱟᱹᱭᱟ ᱮᱸᱰᱮᱠᱷᱟᱱ ᱫᱚ ᱟᱹᱰᱤ ᱥᱟᱺᱜᱤᱧ ᱨᱮ ᱢᱮᱱᱟᱜ ᱟᱠᱟᱜᱼᱟ, ᱱᱚᱸᱰᱮ ᱠᱷᱚᱱ ᱞᱟᱹᱭ ᱜᱟᱱᱚᱜᱼᱟ ᱜᱮᱞ ᱠᱷᱚᱱ ᱜᱮᱞ ᱢᱚᱬᱮ ᱠᱤᱞᱳᱢᱤᱴᱟᱨ᱾ ᱥᱟᱺᱜᱤᱧ ᱨᱮ ᱢᱮᱱᱟᱜ ᱟᱠᱟᱫᱼᱟ ᱟᱞᱮ ᱴᱷᱮᱱ ᱠᱷᱚᱱ ᱫᱚ, ᱛᱚᱵᱮ ᱚᱱᱮ ᱜᱟᱰᱟ ᱱᱟᱞᱟ ᱠᱚᱫᱚ ᱟᱞᱮ ᱵᱟᱹᱫᱽ ᱵᱟᱹᱭᱦᱟᱹᱲ ᱜᱟᱰᱟ ᱱᱟᱞᱟ ᱚᱱᱟᱜᱮ ᱵᱟᱹᱭᱦᱟᱹᱲ ᱠᱷᱮᱛ ᱜᱮ ᱜᱟᱰᱟ ᱱᱟᱞᱟᱣ ᱚᱱᱟ ᱫᱟᱜ ᱟᱹᱛᱩ ᱟᱨ ᱢᱚᱬᱮ ᱠᱤᱞᱳᱢᱤᱴᱟᱨ ᱰᱮᱢ ᱫᱚ ᱢᱮᱱᱟᱜ ᱟᱠᱟᱫ ᱛᱟᱞᱮᱭᱟ᱾ ᱟᱫᱚ ᱰᱮᱢ ᱨᱮ ᱛᱚ ᱟᱹᱰᱤ ᱟᱹᱰᱤ ᱨᱚᱠᱚᱢ ᱦᱟᱹᱠᱩ ᱦᱟᱹᱠᱩ ᱠᱚ ᱧᱟᱢᱚᱜ ᱜᱮᱭᱟ ᱦᱟᱹᱠᱩ ᱦᱚᱸ ᱠᱚ ᱧᱟᱢᱚᱜᱼᱟ᱾ ᱠᱟᱴᱠᱚᱢ ᱥᱮ ᱨᱚ ᱠᱚ ᱡᱷᱤᱱᱩᱠ ᱱᱩᱠᱩ ᱦᱚᱸ ᱠᱚ ᱧᱟᱢᱚᱜ ᱜᱮᱭᱟ᱾
ᱦᱳᱭ ᱦᱳᱭ᱾
ᱦᱮᱸ ᱰᱮᱢ ᱨᱮᱫᱚ ᱵᱷᱮᱜᱟᱨ-ᱵᱷᱮᱜᱟᱨ ᱦᱟᱹᱠᱩ ᱠᱚ ᱧᱟᱢᱚᱜᱼᱟ ᱮᱱᱠᱷᱟᱱ ᱡᱟᱦᱟᱸ ᱟᱵᱚ ᱵᱟᱸᱫᱷ ᱯᱩᱠᱷᱨᱤ ᱠᱚᱨᱮ ᱡᱟᱦᱟᱸ ᱦᱟᱹᱠᱩ ᱵᱚᱱ ᱪᱟᱥ ᱠᱚᱣᱟ, ᱩᱱᱠᱩ ᱠᱷᱚᱡ ᱫᱚ ᱵᱷᱮᱜᱟᱨ ᱦᱟᱹᱠᱩ ᱠᱚ ᱧᱟᱢᱚᱜ ᱜᱮᱭᱟ ᱚᱱᱛᱮ ᱫᱚ, ᱡᱮᱞᱮᱠᱟ ᱢᱤᱫ ᱵᱟᱨ ᱦᱟᱹᱠᱩ ᱫᱚ ᱮᱸ ᱞᱟᱭᱞᱮᱱ ᱴᱟᱭᱜᱟᱨ ᱥᱮ ᱠᱷᱩᱭᱨᱤ ᱚᱱᱮ ᱚᱱᱠᱟᱱ ᱦᱟᱹᱠᱩ ᱠᱚ ᱧᱟᱢᱚᱜ ᱜᱮᱭᱟ, ᱵᱟᱥ ᱯᱟᱛᱟ ᱡᱟᱹᱥ- ᱛᱤ ᱠᱟᱭᱛᱮ ᱫᱚ ᱠᱷᱩᱭᱨᱤ ᱜᱮ ᱠᱚ ᱧᱟᱢᱚᱜᱚᱜᱼᱟ, ᱟᱹᱰᱤ ᱞᱮᱠᱟᱱ ᱠᱚ᱾ ᱦᱮᱸ ᱟᱹᱞᱤᱧ ᱟᱹᱧᱩ ᱩᱱᱟᱹᱜ ᱧᱩᱛᱩᱢ ᱫᱚ ᱦᱟᱸᱜ ᱩᱱᱠᱩ ᱦᱟᱹᱠᱩ ᱠᱚᱣᱟᱜ ᱧᱩᱛᱩᱢ ᱫᱚ ᱦᱟᱸᱜ ᱵᱟᱹᱞᱤᱧ ᱩᱭᱦᱟᱹᱨᱮᱜᱼᱟ᱾ ᱛᱮ ᱧᱟᱢᱚᱜ ᱜᱮᱭᱟ ᱠᱚ ᱟᱹᱰᱤ ᱨᱚᱠᱚᱢ ᱦᱟᱹᱠᱩ ᱠᱚ ᱧᱟᱢᱚᱜ ᱜᱮᱭᱟ᱾
ᱛᱚᱵᱮ ᱟᱯᱮ ᱫᱚ ᱦᱟ. ᱠᱩ ᱠᱚᱫᱚ ᱱᱚᱝᱠᱟ ᱰᱮᱢ ᱠᱚᱨᱮ ᱫᱚ ᱵᱟᱝ ᱯᱮ ᱪᱟᱥᱠ ᱵᱟᱲᱟ ᱠᱚ ᱛᱟᱦᱮᱸᱱᱟ?
ᱵᱟ ᱰᱮᱢ ᱥᱟᱵ ᱠᱚᱣᱟ᱾
ᱟᱪᱪᱷᱟ, ᱟᱪᱪᱷᱟ᱾
ᱢᱟᱥᱮ ᱠᱟᱹᱴᱤᱡ ᱠᱟᱹᱴᱤᱡ ᱢᱟᱞᱮ ᱮᱸ ᱞᱟᱥ ᱵᱟᱲᱜᱮ ᱞᱟᱛᱟᱨ ᱥᱮᱫ ᱵᱮᱱ ᱞᱟᱭ- ᱠᱮᱜᱼᱟ ᱜᱟᱹᱰᱤ ᱛᱮ, ᱟᱫᱚ ᱚᱱᱟ ᱠᱚᱨᱮ ᱜᱤ ᱪᱟᱥ ᱵᱟᱲᱟᱭ ᱦᱩᱭᱩᱜᱼᱟ, ᱟᱨ ᱵᱟᱠᱷᱟᱡ ᱫᱚ ᱞᱟᱹᱴᱩ ᱦᱟᱠᱟᱱ ᱫᱚ ᱟᱫᱚ ᱰᱮᱢᱥ ᱠᱷᱚᱱ ᱪᱟᱞᱟᱣ ᱠᱟᱛᱮᱜ ᱥᱟᱵ ᱟᱹᱜᱩ ᱠᱚ ᱦᱩᱭᱩᱜᱼᱟ᱾ ᱟᱫᱚ ᱱᱮᱛᱟᱨ ᱫᱚ ᱚᱱᱟ ᱟᱹᱰᱤ ᱟᱹᱰᱤ ᱨᱚᱠᱚᱢ ᱡᱚᱱᱛᱨᱚ ᱩᱰᱩᱝ ᱟᱠᱟᱱᱟ ᱛᱚ ᱡᱷᱟᱹᱞᱤ ᱩᱰᱩᱝ ᱟᱠᱟᱱᱟ, ᱦᱟᱹᱠᱩ ᱡᱷᱟᱹᱞᱤᱭᱟᱜ᱾ ᱟᱫᱚ ᱚᱱᱟᱛᱮ ᱪᱟᱞᱟᱣ ᱞᱮᱱᱠᱷᱟᱱ ᱢᱤᱫ ᱜᱷᱟᱹᱲᱤ ᱜᱷᱟᱹᱲᱤ ᱛᱮᱜᱮ ᱦᱟᱹᱠᱩ ᱫᱚᱠᱚ ᱧᱟᱢᱚᱜ ᱜᱮᱭᱟ, ᱟᱹᱰᱤ ᱥᱟᱸᱜᱮ ᱢᱮᱱᱟᱜ ᱠᱚᱣᱟ ᱦᱟᱹᱠᱩ ᱠᱚᱦᱚᱸ᱾
ᱦᱳᱻᱭ ᱦᱳᱭ ᱦᱳᱭ᱾
ᱦᱳᱻᱭ ᱟᱫᱚ ᱟᱞᱟᱝᱼᱟᱜ ᱨᱚᱯᱚᱲ ᱨᱚᱯᱚᱲ ᱛᱮᱦᱚᱸ ᱟᱹᱰᱤᱜᱟᱱ ᱚᱠᱛᱚ ᱦᱩᱭ ᱮᱱᱟ, ᱦᱳᱭᱥᱮ ᱟᱫᱚ ᱟᱹᱰᱤ ᱠᱷᱟᱴᱚ ᱮᱠᱛᱚ ᱢᱮᱱᱟᱜ ᱟᱠᱟᱜᱼᱟ, ᱟᱫᱚ ᱢᱟ ᱮᱱᱠᱷᱟᱱ ᱚᱱᱟ ᱫᱟᱢᱟᱱ ᱚᱠᱛᱚ ᱵᱤᱱ ᱮᱢᱮᱱ ᱠᱷᱟᱹᱛᱤᱨ ᱟᱹᱞᱤᱧ ᱥᱮᱜ ᱠᱷᱚᱱ ᱟᱹᱰᱤ ᱟᱭᱢᱟ ᱥᱟᱨᱦᱟᱣ ᱟᱨ ᱜᱩᱱᱢᱟᱱ ᱡᱚᱦᱟᱨ᱾
ᱦᱮᱸ ᱡᱚᱦᱟᱨ ᱦᱳᱭ᱾